ᱦᱮᱞᱳ ᱦᱮᱸ ᱜᱚᱝᱠᱮ ᱡᱚᱸᱦᱟᱨ ᱜᱮ᱾
ᱦᱮᱸ ᱡᱚᱸᱦᱟᱨ ᱜᱮ᱾
ᱦᱳᱭ ᱛᱚᱵᱮ ᱜᱚᱝᱠᱮ ᱚᱠᱟᱞᱮᱠᱟ ᱵᱮᱥ ᱵᱟᱲᱟ ᱜᱮ ᱢᱮᱱᱟᱜ ᱵᱤᱱᱟ?
ᱦᱮᱸ ᱱᱤᱛ ᱵᱮᱲᱟ ᱫᱚ ᱵᱮᱥ ᱜᱮ ᱢᱮᱱᱟᱜ ᱟᱠᱟᱫ ᱞᱤᱧᱟᱹ᱾
ᱟᱪᱪᱷᱟ᱾
ᱚᱠᱟ ᱞᱮᱠᱟ ᱢᱮᱱᱟᱜ ᱟᱠᱟᱫ ᱵᱤᱱᱟ?
ᱦᱳᱭ ᱟᱞᱤᱧ ᱦᱚᱸ ᱱᱮ ᱜᱷᱟᱹᱲᱤᱡ ᱫᱚ ᱵᱮᱥ ᱵᱟᱲᱟ ᱜᱮ ᱢᱮᱱᱟᱜ ᱠᱟᱫ ᱞᱤᱧᱟ ᱟ ᱚᱲᱟᱜ ᱠᱚᱨᱮ ᱥᱟᱱᱟᱢ ᱠᱚ ᱳ ᱢᱚᱸᱡᱽ ᱵᱟᱲᱟ ᱜᱮᱭᱟ?
ᱦᱮᱸ ᱢᱚᱸᱡᱽ ᱵᱟᱲᱟ ᱜᱮᱭᱟ ᱠᱚ᱾
ᱦᱳᱭ ᱦᱳᱭ᱾
ᱟᱪᱪᱷᱟ ᱜᱚᱝᱠᱮ ᱟᱯᱮ ᱥᱮᱫ ᱫᱚᱭ ᱫᱟᱜ ᱡᱟᱹᱲᱤ ᱞᱮᱫᱼᱟ ᱥᱮ ᱵᱟᱝ ᱛᱟᱦᱮᱧ ᱫᱚ?
ᱩᱸᱦ ᱫᱟᱜ ᱡᱟᱹᱲᱤ ᱫᱚ ᱛᱤᱦᱤᱧ ᱫᱚ ᱦᱟᱸᱜ ᱵᱟᱭ ᱫᱟᱜ ᱡᱟᱲᱤ ᱠᱟᱫᱟ᱾ ᱦᱚᱞᱟ ᱢᱟᱸᱫᱷᱮᱨᱼᱮ ᱫᱟᱜ ᱡᱟᱹᱲᱤ ᱵᱟᱲᱟ ᱞᱮᱫᱟ᱾ ᱛᱤᱦᱤᱧ ᱫᱚ ᱟᱹᱰᱤ ᱟᱸᱴ ᱜᱮᱭ ᱥᱤᱛᱩᱝ ᱠᱮᱜᱼᱟ᱾ ᱟᱹᱰᱤ ᱜᱚᱨᱚᱢ ᱟᱹᱭᱠᱟᱹᱜ ᱠᱟᱱ ᱛᱟᱦᱮᱱᱟ ᱦᱚᱸ ᱚᱸᱭ ᱚᱱᱟᱛᱮ ᱵᱟᱦᱨᱮ ᱥᱮᱫ ᱨᱤᱧ ᱫᱩᱲᱩᱵ ᱟᱠᱟᱱᱟ᱾ ᱱᱚᱛᱮ ᱫᱚ ᱥᱤᱛᱩᱝ ᱜᱮ ᱟᱹᱰᱤ ᱥᱤᱛᱩᱝ ᱫᱟᱜ ᱡᱟᱹᱲᱤ ᱫᱚ ᱦᱟᱸᱜ ᱟᱱᱟᱴ ᱜᱮ᱾ ᱟᱱᱟᱴ ᱦᱟᱛᱟᱲ ᱠᱚᱱᱟ ᱱᱤᱛ ᱫᱷᱟᱹᱵᱤᱡ ᱫᱚ᱾ ᱟᱨ ᱚᱱᱛᱮ ᱚᱠᱟᱞᱮᱠᱟ ᱦᱚᱭ ᱦᱤᱥᱤᱫ ᱫᱟᱜ ᱡᱟᱹᱲᱤ ᱵᱟᱲᱟ ᱞᱮᱼᱟᱭ ᱥᱮ ᱵᱟᱝ?
ᱦᱳᱭ ᱱᱚᱛᱮ ᱦᱚᱸ ᱛᱮᱦᱮᱧ ᱫᱚᱭ ᱫᱟᱜ ᱡᱟᱹᱲᱤ ᱞᱮᱫ ᱜᱮᱭᱟ ᱟᱫᱚ ᱦᱩᱰᱩᱨ ᱵᱤᱡᱽᱞᱤ ᱠᱮᱫᱼᱟᱭ᱾
ᱟᱪᱪᱷᱟ᱾
ᱟᱪᱪᱷᱟ ᱜᱚᱝᱠᱮ ᱟᱯᱮ ᱥᱮᱫ ᱫᱚ ᱚᱦᱚᱸᱜ ᱦᱮᱸ ᱪᱟᱥ ᱠᱚᱫᱚ ᱚᱱᱛᱮ ᱦᱩᱲᱩ ᱠᱚᱫᱚ ᱟᱯᱷᱚᱨ ᱵᱟᱲᱟ ᱦᱩᱭ ᱠᱟᱱᱟ ᱟᱫᱚ ᱛᱚᱞᱟ ᱠᱚ ᱠᱟᱹᱴᱤᱡ ᱠᱟᱹᱴᱤᱡ ᱫᱟᱨᱮ ᱧᱚᱜ ᱟᱠᱟᱱᱟ ᱟᱫᱚ ᱨᱚᱦᱚᱭ ᱞᱮᱠᱟ ᱫᱚ ᱟᱣ ᱟᱹᱣᱨᱤ ᱦᱩᱭᱩᱜᱼᱟ᱾ ᱟᱫᱚ ᱱᱚᱣᱟ ᱫᱟᱜ ᱡᱟᱹᱲᱤ ᱜᱮ ᱪᱮᱫ ᱞᱮᱠᱟ ᱠᱟ ᱟᱵᱚᱱ ᱠᱟᱱᱟᱭ ᱮᱱᱛᱮᱫ ᱟᱫᱚ ᱩᱱ ᱫᱚ ᱦᱟᱸᱜ ᱨᱚᱦᱚᱭ ᱦᱩᱭᱩᱜᱼᱟ᱾
ᱦᱳᱭ ᱦᱳᱭ᱾ ᱱᱚᱛᱮ ᱦᱚᱸ ᱚᱱᱠᱟ ᱜᱮ ᱫᱟᱜ ᱡᱟᱹᱲᱤ ᱦᱟᱸ ᱱᱚᱛᱮ ᱦᱚᱸ ᱢᱟᱱᱮ ᱚᱱᱠᱟ ᱫᱟᱜ ᱡᱟᱹᱲᱤ ᱵᱟᱝ ᱠᱷᱟᱹᱛᱤᱨ ᱛᱮ ᱛᱚᱞᱟ ᱠᱚᱦᱚᱸ ᱜᱤᱰᱤ ᱚᱱᱠᱟ ᱵᱟᱝ ᱦᱩᱭ ᱠᱟᱱᱟ᱾ ᱢᱤᱫ ᱵᱟᱨᱭᱟ ᱜᱤᱫᱤ ᱦᱳᱭ ᱠᱟᱱᱟ ᱟᱨ ᱨᱚᱦᱚᱭ ᱢᱟ ᱱᱚᱜᱚᱭ ᱫᱟᱜ ᱡᱟᱹᱲᱤ ᱢᱟ ᱵᱟᱝ ᱦᱩᱭᱩᱜ ᱠᱟᱱ ᱨᱚᱦᱚᱭ ᱫᱚ ᱚᱱᱟ ᱦᱮᱛᱮᱛ ᱥᱮ ᱵᱟᱝ ᱦᱩᱭᱩᱜ ᱠᱟᱱᱟ ᱚᱱᱠᱟ ᱫᱚ ᱦᱟᱸᱜ᱾
ᱦᱳᱭ ᱟᱪᱪᱷᱟ ᱜᱚᱢᱠᱮ ᱟᱯᱮ ᱥᱮᱫ ᱫᱚ ᱥᱮᱨᱢᱟ ᱨᱮ ᱛᱤᱱ ᱡᱮᱠᱷᱟ ᱠᱚ ᱮᱸ ᱪᱟᱥ ᱜᱮᱭᱟ ᱱᱚᱣᱟ ᱦᱩᱲᱩ?
ᱳ ᱦᱳᱭ᱾ ᱥᱮᱨᱱᱢᱵᱟ ᱨᱮ ᱱᱚᱛᱮ ᱫᱚ ᱪᱟᱥ ᱫᱚ ᱢᱤᱫ ᱫᱷᱟᱣ ᱜᱮᱞᱮ ᱪᱟᱥᱟ ᱱᱚᱜᱚᱭ ᱟᱥᱟᱲ ᱥᱨᱟᱵᱚᱱ᱾ ᱠᱟᱡ ᱟᱹᱭᱟ ᱟᱫᱚ ᱦᱚᱸᱜ ᱚᱭ ᱫᱟᱜ ᱡᱟᱹᱲᱤ ᱵᱟᱝ ᱠᱷᱟᱹᱛᱤᱨ ᱛᱮᱦᱟᱸᱜ ᱱᱮᱥ ᱦᱚᱸ ᱫᱟᱜ ᱨᱚᱦᱚᱭ ᱦᱩᱭᱩᱜ ᱟᱥᱮ ᱵᱟᱝ ᱪᱟᱥᱢᱟ ᱢᱤᱫ ᱫᱷᱟᱣ ᱜᱮᱞᱮ ᱪᱟᱥᱟ ᱱᱚᱣᱟ ᱟᱨ ᱡᱩᱫᱤ ᱪᱟᱥ ᱦᱚᱸ ᱵᱟᱝ ᱦᱩᱭᱩᱜᱼᱟ ᱟᱫᱚ ᱛᱟᱦᱚᱞᱮ ᱠᱤᱨᱤᱧ ᱵᱷᱚᱨᱥᱟ ᱜᱮ ᱡᱚᱢ ᱦᱩᱭᱩᱜᱼᱟ᱾ ᱟᱸᱪ ᱪᱟᱥ ᱠᱚᱫᱚ ᱟᱨ ᱚᱱᱠᱟ ᱫᱚ ᱮᱴᱟᱜ ᱠᱤᱪᱷᱩ ᱦᱚᱸ ᱟᱱᱟᱡ ᱯᱟᱹᱛᱤ ᱠᱚᱦᱚᱸ ᱱᱚᱛᱮ ᱫᱚ ᱵᱟᱝ ᱦᱩᱭᱩᱜ ᱛᱟᱦᱮᱸᱱᱟ᱾ ᱚᱱᱮ ᱚᱱᱠᱟ ᱠᱮᱱᱮᱞ ᱥᱮ ᱜᱟᱰᱟ ᱠᱚᱦᱚᱸ ᱵᱟᱹᱱᱩᱜ ᱟᱠᱟᱜᱼᱟ᱾ ᱮᱠᱟᱞ ᱡᱩᱫᱤ ᱱᱟᱥᱮᱭᱟᱜ ᱡᱩᱫᱤ ᱵᱤᱥᱤ ᱧᱚᱜ ᱮ ᱫᱟᱜ ᱠᱮᱫᱟ ᱛᱚᱵᱮ ᱟᱱᱟᱡ ᱯᱟᱹᱛᱤ ᱠᱚᱦᱚᱸ ᱚᱱᱠᱟ ᱨᱚᱦᱚᱭ ᱵᱟᱲᱟᱭ ᱦᱩᱭᱩᱜᱼᱟ ᱠᱷᱟᱱ ᱫᱚ ᱚᱱᱟᱡ ᱯᱟᱛᱤ ᱠᱚᱦᱚᱸ ᱵᱟᱝ ᱨᱚᱦᱚᱭ ᱵᱟᱲᱟᱭ ᱜᱚᱝᱠᱮ ᱟᱯᱮᱥᱮᱫ ᱫᱚ ᱚᱱᱠᱟ ᱢᱤᱫ ᱫᱷᱟᱣ ᱜᱮᱯᱮ ᱪᱟᱥᱟ ᱥᱮ ᱵᱟᱨᱯᱮ ᱫᱷᱟᱣ
ᱟᱞᱮᱥᱮᱫ ᱫᱚ ᱜᱚᱝᱠᱮ ᱵᱟᱨ ᱡᱮᱠᱷᱟ ᱞᱮ ᱪᱟᱥᱟ ᱢᱤᱫ ᱫᱷᱟᱣ ᱫᱚ ᱱᱚᱣᱟ ᱫᱷᱚ ᱨᱚᱱ ᱨᱮᱞᱮ ᱪᱟᱥ ᱜᱮᱭᱟ ᱟᱫᱚ ᱫᱷᱚᱨᱚᱱ ᱨᱮᱭᱟᱜ ᱡᱟᱦᱟᱸᱞᱮ ᱪᱟᱥᱟ ᱚᱱᱟ ᱫᱚ ᱱᱚᱣᱟ ᱱᱟᱹᱭ ᱫᱟᱜ ᱛᱮ ᱟᱨ ᱵᱟᱝ ᱵᱟᱸᱫᱷ ᱨᱮᱱᱟᱜ ᱫᱟᱜ ᱠᱚ ᱠᱟᱛᱮ ᱟᱨᱮᱡ ᱵᱟᱲᱟ ᱠᱟᱛᱮᱫ ᱜᱮᱞᱮ ᱪᱟᱥ ᱜᱮᱭᱟ ᱟᱨ ᱵᱚᱨᱥᱟᱨ ᱨᱮ ᱢᱤᱫ ᱡᱮᱠᱷᱟ ᱞᱮ ᱪᱟᱥ ᱜᱮᱭᱟ ᱟᱨ ᱥᱮᱨᱢᱟ ᱫᱟᱜ ᱵᱷᱚᱨᱥᱟ ᱜᱮ ᱟᱨ ᱟᱱᱟᱡᱽ ᱯᱟᱹᱛᱤ ᱠᱚᱫᱚ ᱪᱟᱥ ᱵᱟᱲᱟ ᱦᱩᱭᱩᱜ ᱜᱮᱭᱟᱜᱼ ᱦᱚᱸᱜ ᱚᱱᱮ ᱡᱚᱸᱰᱨᱟ ᱠᱚ ᱟᱨ ᱢᱩᱞᱟᱹ ᱠᱚ ᱟᱨ ᱵᱷᱮᱱᱰᱤ ᱠᱚ ᱦᱮᱸ ᱱᱚᱣᱟ ᱠᱚᱦᱚᱸ ᱪᱟᱥ ᱵᱟᱲᱟ ᱦᱩᱭᱩᱜᱼᱟ ᱛᱚ ᱱᱚᱣᱟ ᱠᱚᱫᱚ ᱚᱱᱟ ᱵᱟᱡᱟᱨ ᱨᱮ ᱠᱤᱪᱷᱩ ᱟᱹᱠᱷᱨᱤᱧ ᱞᱟᱹᱜᱤᱫ ᱮ ᱦᱩᱭᱩᱜ ᱜᱮᱭᱟ ᱟᱨ ᱠᱤᱪᱷᱩ ᱫᱚ ᱚᱲᱟᱜ ᱨᱮ ᱡᱚᱢ ᱵᱟᱠᱷᱨᱟ ᱫᱚᱦᱚ ᱠᱟᱜ ᱦᱩᱭᱩᱜᱼᱟ
ᱦᱳᱭ ᱦᱳᱭ '
ᱟᱪᱪᱷᱟ ᱜᱚᱝᱠᱮ ᱟᱯᱮ ᱥᱮᱫ ᱫᱚ ᱱᱚᱣᱟ ᱯᱚᱨᱚᱵᱽ ᱠᱚᱫᱚ ᱥᱮ ᱟᱢᱵᱟᱵᱚᱛᱤ ᱯᱚᱨᱚᱵᱽ ᱠᱚᱫᱚ ᱚᱠᱟ ᱞᱮᱠᱟ ᱯᱮ ᱢᱟᱱᱟᱣ ᱠᱮᱜᱼᱟ
ᱦᱳᱭ ᱢᱟᱱᱟᱣ ᱦᱩᱭᱮᱱ ᱜᱮᱭᱟ ᱟᱹᱰᱤ ᱡᱚᱢᱚᱠ ᱠᱟᱛᱮᱫ ᱜᱮ ᱱᱚᱝᱠᱟ ᱟᱢᱵᱟᱵᱚᱛᱤ ᱨᱮᱛᱚ ᱡᱚ ᱵᱤᱞᱤ ᱠᱚᱵᱚᱱ ᱡᱚᱢ ᱛᱟᱦᱮᱱᱟ ᱡᱚᱢ ᱵᱟᱲᱟ ᱦᱩᱭ ᱜᱮᱭᱟ ᱠᱟᱱᱴᱷᱟᱲ ᱡᱚᱢ ᱦᱩᱭ ᱮᱱᱟ ᱱᱚᱛᱮ ᱩᱞ ᱵᱤᱞᱤ ᱡᱚᱢ ᱦᱩᱭ ᱮᱱᱟ ᱱᱚᱝᱠᱟ ᱟᱨᱚ ᱱᱚᱱᱠᱟ ᱠᱷᱮᱡᱩᱨ ᱡᱚᱢ ᱦᱩᱭ ᱮᱱᱟ ᱛᱟᱞᱮ ᱡᱚᱢ ᱦᱩᱭ ᱮᱱᱟ ᱚᱱᱟ ᱫᱚ ᱥᱮᱛᱟᱜ ᱵᱮᱲᱟ ᱚᱱᱟ ᱫᱚ ᱥᱮᱛᱟᱜ ᱵᱮᱲᱟ ᱞᱮ ᱡᱚᱢ ᱛᱟᱦᱮᱱᱟ ᱟᱨᱚ ᱱᱚᱝᱠᱟᱱ ᱫᱤᱱᱹᱢᱟᱱ ᱵᱮᱲᱟ ᱫᱚ ᱢᱟᱱᱮ ᱥᱮᱸᱫᱽᱨᱟ ᱞᱮ ᱪᱟᱞᱟᱜ ᱛᱟᱦᱮᱱᱟ ᱥᱮᱸᱫᱽᱨᱟ ᱠᱷᱚᱱ ᱥᱮᱸᱫᱽᱨᱟ ᱠᱷᱚᱱ ᱜᱚᱡ ᱟᱹᱜᱩ ᱠᱚᱭᱟᱞᱮ ᱡᱤᱭᱟᱹᱞᱤ ᱠᱚ ᱩᱱᱠᱩ ᱠᱩᱞᱟᱹᱭᱟ ᱠᱚ ᱥᱟᱨᱜᱟ ᱠᱚ ᱩᱱ ᱠᱩ ᱟᱫᱚ ᱩᱱᱠᱩ ᱠᱚᱜᱮ ᱟᱹᱭᱩᱵ ᱵᱮᱲᱟ ᱫᱚᱞᱮ ᱩᱛᱩᱛᱮᱫ ᱠᱤᱱᱵᱟ ᱞᱟᱴᱷᱟ ᱪᱷᱩᱴᱟᱹᱣ ᱠᱟᱛᱮᱫ ᱞᱮ ᱡᱚᱢ ᱵᱟᱲᱟ ᱠᱚᱣᱟ ᱟᱯᱮᱥᱮᱫ ᱜᱚᱝᱠᱮ ᱪᱮᱫ ᱞᱮᱠᱟ ᱠᱚ ᱢᱟᱱᱟᱣ ᱠᱮᱫ ᱜᱮᱭᱟ
ᱟᱞᱮᱥᱮᱫ ᱦᱚᱸ ᱡᱟᱦᱟᱸ ᱞᱮᱠᱟᱢ ᱞᱟᱹᱭᱠᱟᱜᱼᱟ ᱚᱱᱠᱟ ᱜᱮᱠᱚ ᱢᱟᱱᱟᱣ ᱜᱮᱭᱟ ᱟᱫᱚ ᱱᱚᱜᱚ ᱱᱟ ᱠᱟᱱᱴᱷᱟᱲ ᱠᱚ ᱠᱷᱟᱹᱡᱟᱹᱲᱤ ᱠᱚ ᱛᱟᱵᱮᱱ ᱠᱚ ᱜᱩᱲ ᱠᱚ ᱱᱚᱣᱟ ᱠᱚᱜᱮ ᱡᱚᱢ ᱵᱟᱲᱟᱭ ᱦᱩᱭᱩᱜᱼᱟ ᱟᱹᱭᱩᱵ ᱵᱮᱲᱟ ᱫᱚ ᱱᱚᱜᱼ ᱱᱟ ᱯᱤᱴᱷᱟᱹ ᱞᱟᱴᱷᱟ ᱥᱟᱨᱡᱚᱢ ᱥᱟᱠᱟᱢ ᱨᱮ ᱚᱱᱟ ᱯᱤᱴᱷᱟᱹ ᱞᱟᱴᱷᱟ ᱠᱟ ᱛᱮ ᱡᱚᱢ ᱵᱟᱲᱟᱭ ᱦᱩᱭᱩᱜᱼᱟ ᱟᱫᱚ ᱜᱚᱝᱠᱮ ᱥᱮᱫᱟᱭ ᱦᱟᱯᱲᱟᱢ ᱠᱚᱠᱚ ᱞᱟᱹᱭ-ᱟ ᱵᱟᱝᱢᱟ ᱱᱚᱣᱟ ᱟᱢᱵᱟᱵᱚᱛᱤ ᱯᱚᱨᱚᱵᱽ ᱨᱮᱫᱚ ᱚᱛ ᱠᱚ ᱵᱟᱠᱚ ᱵᱩᱰᱟᱹᱜᱟ ᱟᱨ ᱱᱚᱣᱟ ᱵᱟᱠᱚ ᱥᱤᱭᱟ ᱱᱚᱣᱟ ᱠᱚ ᱟᱯᱮ ᱥᱮᱫ ᱦᱩᱭ ᱵᱟᱲᱟᱜ ᱜᱮᱭᱟ ᱥᱮ ᱵᱟᱝ ᱱᱚᱝᱠᱟ ᱟᱸᱡᱚᱢ ᱠᱟᱫ ᱡᱟᱦᱟᱸ
ᱦᱳᱭ ᱚᱱᱟ ᱠᱚ ᱢᱮᱱᱟᱜ ᱫᱚ ᱢᱮᱱᱟᱜ ᱜᱮᱭᱟ ᱢᱟᱱᱮ ᱥᱤ ᱛᱮᱫ ᱜᱮ ᱟᱞᱮᱥᱮᱫ ᱫᱚ ᱚᱱᱠᱟ ᱫᱚ ᱵᱟᱠᱚ ᱥᱤᱭᱟ ᱵᱟᱠᱷᱟᱱ ᱱᱚᱝᱠᱟ ᱫᱚ ᱢᱟᱱᱮ ᱮᱢᱱᱤ ᱫᱚᱢ ᱞᱟ ᱫᱟᱲᱮᱭᱟᱜᱼᱟ ᱢᱟᱱᱮ ᱡᱟᱦᱟᱱ ᱟᱨᱡᱟᱣ ᱞᱟᱹᱜᱤᱫ ᱠᱚᱛᱮ ᱫᱚ ᱢᱟᱱᱮ ᱵᱟᱢ ᱤᱭᱟᱹ ᱫᱟᱲᱮᱭᱟᱜᱼᱟ ᱢᱟᱱᱮ ᱚᱱᱠᱟ ᱟᱱᱟᱡ ᱯᱟᱛᱤ ᱥᱮ ᱱᱚᱝᱠᱟ ᱦᱩᱲᱩ ᱠᱚ ᱪᱟᱥ ᱞᱟᱹᱜᱤᱫ ᱮᱢ ᱥᱤᱭᱟ ᱥᱮ ᱮᱢ ᱞᱟᱭ-ᱟ᱾ ᱚᱱᱟ ᱠᱚᱫᱚ ᱵᱟᱝ ᱜᱟᱱᱚᱜᱼᱟ ᱱᱚᱝᱠᱟ ᱜᱩᱰᱩ ᱜᱚᱡ ᱠᱟᱱ ᱱᱚᱝᱠᱟ ᱚᱱᱠᱟᱱ ᱤᱢᱤᱱᱤ ᱫᱚ ᱞᱟ ᱫᱟᱲᱤᱭᱟᱜᱼᱟ ᱚᱱᱠᱟ ᱫᱚᱞᱮ ᱞᱟᱭ ᱛᱟᱦᱮᱸᱱᱟ ᱟᱯᱮ ᱥᱮᱫ ᱫᱚ ᱪᱮᱫ ᱞᱮᱠᱟ
ᱟᱞᱮᱥᱮᱫ ᱦᱚᱸ ᱱᱚᱝᱠᱟᱜ ᱜᱮ ᱟᱫᱚ ᱞᱟ ᱠᱚᱫᱚ ᱵᱟᱝᱞᱮ ᱞᱟᱭ ᱜᱮᱭᱟ ᱥᱤ ᱦᱚᱸ ᱵᱟᱝ ᱱᱚᱣᱟ ᱦᱚᱜᱼᱚ ᱱᱚᱣᱟ ᱡᱤᱱᱤᱥ ᱜᱮ ᱟᱵᱚᱣᱟᱜ ᱫᱚ ᱯᱷᱟᱨᱟᱠ ᱢᱮᱱᱟᱜ ᱾ ᱛᱟᱵᱚᱱᱟ ᱦᱳᱭ ᱟᱪᱪᱷᱟ ᱜᱚᱝᱠᱮ
ᱚᱱᱟ ᱫᱚ
ᱦᱚᱸᱜᱼᱚᱭ ᱡᱮ ᱜᱚᱝᱠᱮ ᱡᱮ ᱦᱩᱲᱩ ᱠᱚᱯᱮ ᱪᱟᱥ ᱜᱮᱭᱟ ᱛᱟᱦᱚᱞᱮ ᱟᱯᱮ ᱥᱮᱫ ᱫᱚ ᱱᱚᱣᱟ ᱦᱟᱹᱛᱤ ᱠᱚᱠᱚ ᱪᱟᱞᱟᱣ ᱜᱮᱭᱟ ᱥᱮ ᱵᱟᱝ?
ᱟᱪᱪᱷᱟ, ᱦᱟᱹᱛᱤ ᱫᱚ ᱱᱚᱝᱠᱟ ᱫᱚ ᱵᱤᱨ ᱫᱤᱥᱚᱢ ᱦᱚᱲ ᱦᱚᱸ ᱩᱱᱟᱹᱜ ᱫᱚ ᱵᱟᱝ ᱠᱟᱱᱟᱞᱮ ᱵᱤᱨ ᱢᱮᱱᱟᱜ ᱢᱮᱱᱟᱜᱼᱟ ᱵᱩᱨᱩ ᱦᱚᱸ ᱢᱮᱱᱟᱜ ᱜᱮᱭᱟ ᱢᱤᱫᱴᱟᱝ ᱵᱤᱨ ᱢᱮᱱᱟᱜᱼᱟ ᱢᱤᱫᱴᱟᱝ ᱵᱩᱨᱩ ᱢᱮᱱᱟᱜᱼᱟ ᱾ ᱟᱫᱚ ᱱᱚᱣᱟ ᱫᱚ ᱱᱚᱝᱠᱟ ᱟᱛᱳ ᱥᱮᱫ ᱫᱚ ᱦᱟᱹᱛᱤ ᱠᱚᱫᱚ ᱵᱟᱹᱱᱩᱜ ᱠᱟᱜ ᱱᱚᱣᱟ ᱵᱤᱨ ᱠᱚᱨᱮ ᱫᱚ ᱚᱱᱟᱛᱮ ᱵᱟᱝ ᱠᱚ ᱦᱤᱡᱩᱜᱼᱟ, ᱢᱟᱱᱮ ᱪᱟᱥ ᱜᱮ ᱵᱟᱝ ᱦᱩᱭᱩᱜ ᱟᱥᱮ ᱟᱫᱚ ᱩᱱᱠᱩ ᱦᱚᱸ ᱡᱚᱢ ᱞᱟᱹᱜᱤᱫ ᱠᱚ ᱦᱤᱡᱩᱜᱼᱟ ᱛᱚ ᱚᱠᱟ ᱨᱮᱠᱚ ᱧᱟᱢ-ᱟ? ᱟᱫᱚ ᱚᱱᱟᱛᱮ ᱪᱟᱥ ᱵᱟᱝᱛᱮ ᱵᱟᱝᱠᱚ ᱦᱮᱡ ᱵᱟᱲᱟᱜᱼᱟ, ᱟᱯᱮ ᱥᱮᱫ ᱫᱚᱠᱚ ᱥᱮᱱᱚᱜ ᱜᱮᱭᱟ?
ᱦᱳᱭ ᱜᱚᱝᱠᱮ ᱟᱞᱮᱥᱮᱫ ᱫᱚ ᱵᱤᱨ ᱠᱚ ᱢᱮᱱᱟᱜ ᱟᱠᱟᱜ-ᱟ ᱾ ᱱᱚᱣᱟ ᱥᱟᱨᱡᱚᱢ ᱵᱤᱨ ᱜᱮ ᱡᱟᱹᱥᱛᱤ ᱠᱟᱭᱛᱮ ᱢᱮᱱᱟᱜ ᱟᱠᱟᱫᱟ ᱦᱳᱭ ᱟᱫᱚ ᱱᱚᱜ-ᱚᱭ ᱥᱮᱨᱢᱟ ᱯᱩᱨᱟᱹᱭ ᱱᱚᱜ-ᱚᱭ ᱡᱚᱠᱷᱚᱱ ᱨᱟᱠᱟᱵ ᱦᱩᱭᱩᱜ ᱜᱮᱭᱟ ᱦᱩᱲᱩ ᱠᱚ ᱟᱫᱚ ᱩᱱ ᱛᱚ ᱦᱟᱹᱛᱤ ᱠᱚᱠᱚ ᱦᱤᱡᱩᱜ ᱜᱮᱭᱟ ᱦᱟᱹᱛᱤ ᱠᱚᱦᱚᱸ ᱡᱚᱢ ᱦᱚᱸᱠᱚ ᱡᱚᱢ ᱜᱮᱭᱟ, ᱟᱹᱛᱷᱟᱹᱱ ᱦᱚᱲᱟᱜ ᱫᱚ ᱠᱚ ᱞᱚᱥᱠᱟᱱ ᱦᱚᱸ ᱠᱚ ᱞᱚᱥᱠᱟᱱ ᱦᱚᱴᱚᱠᱟᱜ ᱜᱮᱭᱟ ᱦᱮᱸ ᱱᱚᱜ-ᱚᱝᱠᱟ ᱟᱫᱚ ᱜᱚᱝᱠᱮ ᱯᱚᱨᱚᱵᱽ ᱠᱚᱫᱚ ᱱᱚᱜ-ᱚ ᱱᱚᱣᱟ ᱪᱮᱫ ᱠᱚ ᱦᱩᱭ ᱵᱟᱲᱟᱜ ᱜᱮᱭᱟ? ᱟᱵᱚᱣᱟᱜ ᱡᱟᱦᱟᱸ ᱥᱮᱨᱣᱟ ᱨᱮ ᱢᱮᱱᱟᱜ-ᱟ ᱱᱚᱣᱟ ᱠᱚ ᱦᱩᱭ ᱵᱟᱲᱟᱜ ᱟᱥᱮ ᱵᱟᱝ?
ᱦᱮᱸ ᱦᱩᱭ ᱵᱟᱲᱟᱜ ᱜᱮᱭᱟ ᱯᱚᱨᱚᱵᱽ ᱠᱚᱫᱚ ᱱᱚᱝᱠᱟ ᱫᱚ ᱢᱟᱱᱮ ᱡᱟᱦᱟᱸ ᱱᱟᱯᱟᱭ ᱛᱮ ᱦᱳᱭᱳᱜ-ᱟ ᱚᱱᱠᱟᱱ ᱯᱚᱨᱚᱵᱽ ᱠᱚᱫᱚ ᱱᱚᱣᱟ ᱥᱚᱨᱦᱟᱭ ᱯᱚᱨᱚᱵᱽ ᱢᱮᱱᱟᱜ ᱛᱟᱵᱚᱱᱟ ᱾ ᱫᱟᱸᱥᱟᱭ ᱯᱚᱨᱚᱵ ᱢᱮᱱᱟᱜ ᱟᱠᱟᱫᱟ ᱟᱨ ᱱᱚᱛᱮ ᱵᱟᱦᱟ ᱾ ᱢᱟᱱᱮ ᱱᱚᱣᱟ ᱯᱮᱭᱟ ᱯᱚᱨᱚᱵᱽ ᱜᱮ ᱱᱟᱯᱟᱭ ᱛᱮ ᱦᱩᱭᱩᱜ-ᱟ ᱢᱟᱜ ᱢᱚᱬᱮ ᱠᱚ ᱫᱚ ᱟᱞᱮ ᱫᱚ ᱚᱱᱠᱟ ᱫᱚ ᱵᱟᱞᱮ ᱢᱟᱱᱟᱣ ᱛᱟᱦᱮᱸᱱᱟ ᱾ ᱟᱸᱡᱚᱢ ᱵᱟᱲᱟ ᱦᱩᱭ ᱟᱠᱟᱱᱟ ᱮᱴᱟᱜ ᱥᱮᱫ ᱫᱚ ᱟᱹᱰᱤ ᱡᱚᱢᱚᱹᱠ ᱟᱛᱮᱜ ᱢᱟᱱᱟᱣ ᱟᱠᱚ, ᱱᱚᱝᱠᱟ ᱫᱚ ᱟᱞᱮᱥᱮᱫ ᱫᱚ ᱩᱱᱟᱹᱜ ᱫᱚ ᱵᱟᱝᱞᱮ ᱢᱟᱱᱟᱣ ᱛᱟᱦᱮᱸᱱᱟ ᱾ ᱟᱸ ᱯᱤᱭᱟ ᱜᱮ ᱢᱟᱱᱮ ᱯᱮᱭᱟ ᱜᱮ ᱵᱟᱹᱲᱛᱤ ᱜᱮ ᱢᱮᱱᱟᱜᱼᱟ ᱾
ᱟᱞᱮᱥᱮᱫ ᱫᱚ ᱱᱚᱣᱟ ᱱᱚᱣᱟ ᱢᱟᱜᱢᱚᱬᱮ ᱠᱚ ᱦᱩᱭ ᱵᱟᱲᱟᱜ ᱜᱮᱭᱟ ᱛᱚ ᱱᱚᱣᱟ ᱢᱟᱜ ᱢᱚᱬᱮ ᱛᱚ ᱱᱚᱣᱟ ᱢᱚᱬᱮ ᱥᱮᱨᱢᱟ ᱚᱱᱛᱚᱨ ᱚᱱᱛᱚᱨ ᱦᱩᱭᱩᱜ ᱜᱮᱭᱟ ᱾ ᱦᱳᱭ ᱟᱫᱚ ᱵᱟᱦᱟ ᱫᱚ ᱥᱮᱨᱢᱟ ᱥᱮᱨᱢᱟ ᱜᱮ ᱦᱩᱭᱩᱜ ᱜᱮᱭᱟ ᱟᱫᱚ ᱮᱸᱜ ᱱᱚᱜ-ᱚᱭ ᱱᱟ ᱡᱟᱦᱟᱸ ᱫᱟᱸᱥᱟᱭ ᱮᱱᱮᱡ ᱫᱟᱸᱥᱟᱭ ᱫᱚ ᱮᱱᱮᱡ ᱠᱟᱛᱮᱫ ᱤᱱᱟᱹ ᱛᱟᱭᱚᱢ ᱦᱚᱸᱜ-ᱚᱭ ᱥᱚᱨᱦᱟᱭ ᱦᱩᱭᱩᱜ-ᱟ ᱥᱚᱨᱦᱟᱭ ᱵᱚᱸᱜᱟ ᱨᱮᱵᱚᱱ ᱥᱚᱨᱦᱟᱭᱚᱜ-ᱟ, ᱠᱤᱱᱛᱩ ᱟᱹᱛᱷᱟᱹᱱ ᱡᱟᱭᱜᱟ ᱨᱮ ᱧᱮᱞᱚᱜ ᱠᱟᱱᱟ ᱡᱮ ᱱᱚᱜ-ᱚ ᱱᱟ ᱢᱟᱜᱽ ᱵᱚᱸᱜᱟ ᱠᱚ ᱥᱚᱨᱦᱟᱭᱚᱜ-ᱟ ᱥᱚᱨᱦᱟᱭ ᱥᱟᱶ ᱥᱟᱶᱛᱮ ᱡᱟᱦᱟᱸ ᱥᱟᱠᱨᱟᱛ ᱯᱚᱨᱚᱵ ᱥᱮᱨᱢᱟ ᱢᱩᱪᱟᱹᱫ ᱨᱮ ᱡᱟᱦᱟᱸ ᱯᱩᱥ ᱵᱚᱸᱜᱟ ᱢᱩᱪᱟᱹᱫ ᱨᱮ, ᱛᱟᱦᱞᱮ ᱚᱱᱟ ᱢᱤᱫ ᱥᱟᱶᱛᱮ ᱦᱩᱭᱩᱜ ᱜᱮᱭᱟ, ᱛᱟᱦᱚᱞᱮ ᱜᱚᱝᱠᱮ ᱟᱯᱮ ᱥᱮᱫ ᱫᱚ ᱱᱚᱝᱠᱟ ᱢᱤᱫ ᱥᱟᱶ ᱛᱮᱜᱮ ᱦᱩᱭᱩᱜ ᱜᱮᱭᱟ ᱥᱮ ᱱᱚᱝᱠᱟ ᱟᱞᱟᱜᱽ ᱟᱞᱟᱜᱽ ᱦᱩᱭᱩᱜ ᱜᱮᱭᱟ?
ᱟᱞᱮ ᱥᱮᱫ ᱫᱚ ᱢᱤᱫ ᱥᱟᱶᱛᱮ ᱟᱞᱮ ᱫᱚ ᱯᱩᱥ ᱵᱚᱸᱜᱟ ᱞᱮ ᱥᱚᱨᱦᱟᱭᱚᱜ-ᱟ ᱛᱚ, ᱯᱩᱥ ᱵᱚᱸᱜᱟ ᱞᱟᱥ ᱥᱮᱫ ᱾
ᱦᱳᱭ ᱵᱟᱝ ᱞᱟᱹᱭᱫᱟᱹᱧ ᱱᱚᱣᱟ ᱥᱚᱨᱦᱟᱭ ᱟᱨ ᱥᱟ ᱥᱟᱠᱨᱟᱛ ᱢᱤᱫ ᱥᱟᱶᱛᱮ ᱦᱩᱭᱩᱜ-ᱟ ᱥᱮ ᱥᱟᱠᱨᱟᱛ ᱱᱚᱣᱟ ᱟᱞᱟᱫᱟ ᱛᱮ ᱦᱩᱭᱩᱜ-ᱟ?
ᱟᱞᱮᱥᱮᱫ ᱫᱚ ᱢᱟᱱᱮ ᱚᱱᱠᱟ ᱟᱥᱟᱲ ᱥᱟᱠᱨᱟᱛ ᱠᱚᱫᱚ ᱵᱟᱝᱞᱮ ᱢᱟᱱᱟᱣ ᱵᱟᱲᱟᱭ ᱜᱮᱭᱟ ᱛᱚ ᱾
ᱦᱳᱭ
ᱢᱤᱫ ᱫᱷᱟᱣ ᱚᱱᱠᱟ ᱴᱷᱤᱠ ᱵᱟᱧ ᱫᱤᱥᱟᱹᱭᱮᱫ-ᱟ ᱢᱤᱫ ᱫᱷᱟᱣ ᱢᱤᱫ ᱫᱷᱟᱣ ᱛᱮᱫᱚ ᱡᱟᱹᱱᱤᱡ ᱪᱚ ᱵᱟᱝ ᱠᱟᱱᱟ ᱚᱱᱠᱟ ᱢᱟ ᱵᱟᱹᱧ ᱫᱤᱥᱟᱹᱭᱮᱫ-ᱟ ᱩᱭᱦᱟᱹᱨ ᱵᱟᱝ ᱦᱤᱡᱩᱜ ᱠᱟᱱᱟ ᱾
ᱦᱳᱭ ᱟᱫᱚ ᱟᱞᱮ ᱥᱮᱫ ᱡᱮᱢᱚᱱ ᱱᱚᱜᱚᱝ ᱚᱱᱠᱟ ᱢᱤᱫ ᱥᱟᱶ ᱛᱮᱫᱚ ᱵᱟᱠᱚ ᱢᱟᱱᱟᱣ ᱜᱮᱭᱟ ᱦᱚᱜ-ᱚᱱᱠᱟ ᱟᱞᱮ ᱥᱮᱫ ᱫᱚ ᱱᱚᱜᱼᱚᱭ ᱠᱟᱹᱞᱤ ᱯᱩᱡᱟᱹ ᱡᱚᱦᱚᱜ ᱜᱮ ᱱᱚᱣᱟ ᱥᱚᱨᱦᱟᱭ ᱫᱚ ᱦᱩᱭᱩᱜ ᱜᱮᱭᱟ ᱡᱟᱦᱟᱸ ᱰᱟᱹᱟᱝᱨᱤ ᱠᱚᱵᱚᱱ ᱠᱷᱩᱱᱴᱟᱹᱣ ᱠᱚᱣᱟ ᱚᱱᱟ ᱟᱨ ᱱᱚᱜᱼᱱᱟ ᱯᱩᱥ ᱵᱚᱸᱜᱟ ᱢᱩᱪᱟᱹᱫ ᱨᱮ ᱩᱱ ᱫᱚ ᱥᱟᱠᱨᱟᱛᱚᱜ ᱜᱮᱭᱟᱞᱮ
ᱟᱪᱪᱷᱟ ᱦᱩᱸ
ᱟᱪᱪᱷᱟ ᱜᱚᱝᱠᱮ ᱟᱯᱮ ᱥᱮᱫ ᱫᱚ ᱯᱟᱛᱟ ᱮᱱᱮᱡ ᱠᱚ ᱦᱩᱭ ᱵᱟᱲᱟᱜᱼᱟ ᱥᱮ ᱵᱟᱝ
ᱦᱩᱸ ᱯᱟᱛᱟ ᱮᱱᱮᱡ ᱫᱚ ᱟᱞᱮᱥᱮᱫ ᱫᱚ ᱦᱩᱭ ᱫᱚ ᱱᱚᱝᱠᱟ ᱫᱚ ᱵᱟᱝ ᱦᱩᱭᱩᱜ ᱛᱟᱦᱮᱸᱱᱟ ᱯᱟᱛᱟ ᱠᱚᱫᱚ ᱯᱟᱛᱟ ᱵᱚᱞᱛᱮ ᱫᱚ ᱱᱚᱝᱠᱟ ᱟᱞᱮᱫᱚ ᱢᱮᱞᱟ ᱯᱟᱛᱟ ᱦᱩᱭᱩᱜᱼᱟ ᱱᱚᱝᱠᱟ ᱫᱚ ᱯᱟᱛᱟ ᱮᱱᱮᱡ ᱠᱚᱫᱚ ᱵᱟᱝ ᱦᱩᱭᱩᱜᱟ ᱦᱮᱸ ᱢᱟᱲᱟᱝ ᱧᱚᱜ ᱢᱟᱲᱟᱝ ᱧᱚᱜ ᱢᱟᱱᱮ ᱱᱚᱝᱠᱟ ᱯᱟᱛᱟ ᱮᱱᱮᱡ ᱠᱚ ᱦᱮᱯᱨᱟᱣ ᱠᱚ ᱫᱚᱦᱚᱭᱮᱫ ᱛᱟᱦᱮᱱᱟᱠᱚ ᱮᱠᱷᱚᱱ ᱫᱚ ᱦᱟᱸᱜ ᱟᱹᱣᱨᱤ ᱟᱹᱣᱨᱤ ᱧᱮᱞ ᱧᱟᱢᱚᱜᱼᱟ ᱱᱤᱛ ᱫᱷᱟᱹᱵᱤᱡ ᱛᱮᱫᱚ ᱦᱟᱸᱜ ᱟᱹᱣᱨᱤᱧ ᱧᱮᱞ ᱧᱟᱢᱟ ᱦᱟᱸᱜ ᱢᱟᱱᱮ ᱵᱚᱱᱫᱚ ᱦᱟᱛᱟᱲᱮ ᱠᱟᱱ ᱛᱟᱦᱮᱱᱟ
ᱦᱳᱭ ᱟᱞᱮ ᱥᱮᱫ ᱫᱚ ᱦᱩᱭ ᱵᱟᱲᱟᱜ ᱜᱮᱭᱟ ᱟᱞᱮ ᱟᱞᱮ ᱥᱮᱫ ᱫᱚ ᱱᱚᱣᱟ ᱯᱟᱛᱟ ᱮᱱᱮᱡ ᱠᱚᱫᱚ ᱦᱩᱭ ᱵᱟᱲᱟᱜ ᱜᱮᱭᱟ ᱟᱞᱮ ᱥᱩᱨ ᱥᱩᱯᱩᱨ ᱟᱫᱚ ᱱᱚᱣᱟ ᱫᱚ ᱦᱮᱯᱨᱟᱣ ᱠᱚ ᱫᱚᱦᱚ ᱠᱟᱜᱼᱟ ᱱᱚᱝᱠᱟ ᱟᱫᱚ ᱟᱹᱛᱷᱟᱹᱱ ᱫᱚᱞ ᱱᱚᱣᱟ ᱨᱮᱠᱚ ᱥᱮᱞᱮᱫᱚᱜᱼᱟ ᱟᱫᱚ ᱚᱱᱠᱟ ᱮᱱᱮᱡ ᱵᱟᱲᱟᱭᱟᱠᱚ ᱮᱱᱮᱡ ᱠᱟᱛᱮ ᱡᱟᱦᱟᱸᱭ ᱵᱷᱟᱹᱜᱤ ᱧᱚᱜ ᱱᱟᱯᱟᱭᱮ ᱮᱱᱮᱡᱼᱟ ᱞᱟᱹᱜᱤᱫ ᱫᱚ ᱱᱟᱯᱟᱭ ᱥᱤᱨᱯᱟᱹ ᱚᱱᱠᱟ ᱢᱮᱱᱟᱜᱼᱟ ᱦᱮᱸ ᱟᱨ ᱵᱟᱠᱷᱟᱱ ᱩᱱᱤ ᱥᱟᱱ ᱡᱚᱛᱚᱱᱟ ᱞᱮᱠᱟ ᱫᱚᱠᱚ ᱮᱢᱟ ᱠᱚ ᱜᱮᱭᱟ ᱦᱮᱸ ᱚᱱᱠᱟ ᱦᱩᱭᱩᱜ ᱜᱮᱭᱟ ᱧᱤᱫᱟᱹ ᱯᱟᱛᱟ
ᱦᱳᱭ ᱱᱚᱝᱠᱟ ᱫᱚ ᱦᱟᱸᱟᱜ ᱱᱚᱛᱮ ᱫᱚ ᱦᱟᱸᱟᱜ ᱟᱹᱣᱨᱤ ᱦᱩᱭᱩᱜᱼᱟ ᱛᱚ ᱢᱟᱱᱮ ᱢᱟᱲᱟᱝ ᱧᱚᱜ ᱦᱩᱭ ᱞᱮᱱᱟ ᱱᱤᱛ ᱫᱚ ᱦᱟᱸᱜ ᱟᱹᱣᱨᱤ ᱦᱩᱭᱩᱜᱼᱟ᱾
ᱦᱳᱭ, ᱦᱳᱭ ᱟᱪᱪᱷᱟ ᱜᱚᱝᱠᱮ ᱟᱯᱮ ᱥᱮᱫ ᱚᱱᱛ ᱛᱮ ᱧᱮᱞ ᱡᱚᱝ ᱡᱟᱭᱜᱟ ᱚᱱᱠᱟᱱᱟᱜ ᱪᱮᱫ ᱠᱚ ᱢᱮᱱᱟᱜ ᱟᱠᱟᱫᱟ
ᱧᱮᱞ ᱡᱚᱝ ᱡᱟᱭᱜᱟ ᱫᱚ ᱱᱚᱛᱮ ᱦᱳᱭ ᱫᱟᱬᱟᱱ ᱱᱚᱝᱠᱟ ᱫᱚ ᱢᱮᱱᱟᱜ ᱟᱠᱟᱫᱟ ᱟᱞᱮ ᱥᱩᱯᱩᱨ ᱨᱮᱜᱮ ᱢᱤᱫᱴᱮᱱ ᱥᱩᱥᱩᱱᱤᱭᱟᱹ ᱵᱩᱨᱩ ᱧᱩᱛᱩᱢ ᱛᱮ ᱚᱸᱰᱮᱜᱮ ᱱᱚᱝᱠᱟ ᱧᱮᱞ ᱡᱚᱝ ᱟᱨ ᱱᱟᱥᱤᱭᱟᱜ ᱮᱢ ᱯᱷᱟᱨᱟᱠ ᱧᱚᱜ ᱞᱮᱠᱷᱟᱡ ᱫᱚ ᱦᱟᱱᱛᱮ ᱟᱡᱚᱫᱤᱭᱟᱹ ᱵᱩᱨᱩ ᱚᱱᱠᱟᱜᱮ ᱡᱚᱝ ᱟᱨ ᱱᱚᱛᱮ ᱰᱮᱢ ᱢᱤᱫᱴᱮᱡ ᱢᱮᱱᱟᱜ ᱟᱠᱟᱫᱟ ᱵᱚᱲᱦᱚᱱᱴᱤ ᱰᱮᱢ ᱟᱨᱚ ᱥᱮ ᱥᱩᱨ ᱧᱚᱜ ᱨᱮ ᱢᱮᱱᱟᱜ ᱟᱠᱟᱫᱟ ᱤᱭᱟᱹ ᱦᱳᱭ ᱧᱤᱛᱩᱢ ᱦᱟᱸᱜ ᱞᱤᱧ ᱦᱤᱲᱤᱧ ᱠᱮᱫᱟ ᱰᱮᱢ ᱟᱨ ᱢᱤᱫᱴᱮᱱ ᱢᱮᱱᱟᱜ ᱟᱠᱟᱫᱟ
ᱟᱪᱪᱷᱟ ᱜᱚᱝᱠᱮ ᱦᱚᱸᱜᱼᱚᱭ ᱡᱟᱦᱟᱸᱢ ᱞᱟᱹᱞᱟᱹᱭ ᱠᱮᱜᱼᱟ ᱥᱩᱥᱩᱱᱤᱭᱟᱹ ᱵᱩᱨᱩ ᱚᱱᱟ ᱥᱩᱥᱩᱱᱤᱭᱟᱹ ᱵᱩᱨᱩ ᱫᱚ ᱟᱯᱮ ᱥᱩᱨ ᱨᱮᱜᱮ ᱢᱮᱱᱟᱜ ᱟᱠᱟᱫᱼᱟ ᱵᱟᱝ?
ᱦᱳᱭ ᱢᱟᱱᱮ ᱮᱠᱫᱚᱢ ᱟᱛᱳ ᱴᱚᱞᱟ ᱡᱚᱯ ᱯᱚᱨᱮ ᱜᱮ ᱢᱮᱱᱟᱜ ᱟᱠᱟᱫᱟ ᱱᱚᱣᱟ ᱫᱚ ᱦᱩ
ᱮᱸᱜ ᱚᱱᱟ ᱡᱟᱦᱟᱸ ᱥᱩᱥᱩᱱᱤᱭᱟᱹ ᱵᱩᱨᱩ ᱫᱚ ᱚᱱᱟ ᱫᱚ ᱛᱤᱱᱟᱹᱜ ᱜᱟᱱ ᱩᱥᱩᱞᱟ ᱟᱨ ᱪᱮᱫ ᱞᱮᱠᱟ ᱪᱮᱫ ᱠᱚ ᱫᱟᱨᱮ ᱢᱮᱱᱟᱜ ᱟᱠᱟᱫᱼᱟ ᱚᱸᱰᱮ ᱫᱚ?
ᱸ ᱩᱥᱩᱞ ᱫᱚ ᱟᱭᱢᱟ ᱩᱥᱩᱞ ᱜᱮᱭᱟ ᱛᱚᱵᱮ ᱚᱱᱠᱟ ᱫᱚ ᱵᱟᱲᱟᱭ ᱫᱚ ᱦᱟᱜ, ᱴᱷᱟᱹᱣᱠᱟᱹ ᱫᱚ ᱴᱷᱟᱹᱣᱠᱟᱹ ᱥᱟᱺᱤᱡ ᱫᱚ ᱵᱟᱲᱟᱭ ᱫᱚ ᱵᱟᱹᱱᱩᱜᱼᱟ ᱩᱥᱩᱞ ᱫᱚ ᱢᱟᱨᱟᱝ ᱜᱮ ᱩᱥᱩᱞᱟ᱾ ᱫᱟᱨᱤ ᱠᱚᱫᱚ ᱟᱭᱢᱟ ᱫᱟᱨᱤ ᱜᱮ ᱢᱮᱱᱟᱜ ᱟᱠᱟᱫᱟ ᱥᱟᱨᱡᱚᱢ ᱠᱚᱦᱚᱸ ᱢᱮᱱᱟᱜ ᱜᱮᱭᱟ ᱥᱟᱨᱡᱚᱢ ᱠᱟᱱ ᱤᱞᱮᱠᱴᱨᱤᱠᱟᱱ, ᱟᱠᱟᱥᱢᱩᱱᱤ ᱠᱟᱱ, ᱟᱨᱦᱚᱸ ᱮᱢᱟᱱ ᱮᱢᱟᱱ ᱫᱟᱨᱤ ᱠᱚ ᱢᱮᱱᱟᱜ ᱜᱮᱭᱟ ᱢᱟᱱᱮ ᱱᱚᱝᱠᱟᱱ ᱠᱷᱤᱡᱩᱨ ᱫᱟᱨᱤ, ᱛᱟᱞᱮ ᱫᱟᱨᱤ, ᱱᱚᱝᱠᱟᱱ ᱫᱟᱨᱤ ᱠᱚᱫᱚ ᱵᱟᱹᱱᱩᱜ ᱟᱠᱟᱫ ᱜᱮᱭᱟ ᱢᱮᱱᱟᱜᱼᱟ ᱢᱤᱫᱴᱮᱱ ᱵᱟᱨᱭᱟ ᱦᱮᱸ ᱚᱱᱠᱟ ᱫᱚ ᱵᱟᱹᱱᱩᱜᱼᱟ ᱟᱨᱚ ᱮᱢᱟᱱ ᱫᱚᱢᱮ ᱫᱟᱨᱤ ᱫᱟᱨᱤ ᱫᱚ ᱟᱭᱢᱟ ᱞᱮᱠᱟᱱᱟᱜ ᱢᱮᱱᱟᱜ ᱜᱮᱭᱟ ᱪᱚᱰᱨᱟ ᱟᱠᱟᱱ ᱪᱮᱫ ᱦᱮᱱᱛᱮᱱ ᱫᱚᱢᱮ ᱫᱟᱨᱤ ᱜᱮ ᱢᱮᱱᱟᱜᱼᱟ
ᱟᱪᱪᱷᱟ ᱜᱚᱝᱠᱮ ᱚᱱᱟ ᱵᱩᱨᱩ ᱪᱮᱛᱟᱱ ᱨᱮ ᱱᱩᱠᱩ ᱪᱤᱞᱤ ᱠᱚ ᱡᱤᱭᱟᱹᱞᱤ ᱠᱚ ᱵᱟᱹᱱᱩᱜ ᱢᱮᱱᱟᱜ ᱟᱠᱟᱫ ᱠᱚ ᱜᱮᱭᱟ ᱱᱩᱠᱩ ᱡᱟᱦᱟᱸᱭ ᱦᱟᱹᱬᱩ ᱠᱚ ᱱᱚᱝᱠᱟᱱ ᱠᱚ ᱢᱮᱱᱟᱜ ᱠᱚᱣᱟ ᱥᱮ ᱵᱟᱝ?
ᱦᱳᱭ ᱦᱳᱭ ᱡᱤᱭᱟᱹᱞᱤ ᱢᱮᱱᱟᱜ ᱟᱠᱟᱜ ᱠᱚ ᱜᱮᱭᱟ ᱟᱨᱢᱟ ᱦᱟᱹᱬᱩ ᱢᱟ ᱢᱮᱱᱟᱜ ᱠᱚᱜᱮ, ᱟᱨᱚ ᱱᱚᱛᱮ ᱱᱚᱝᱠᱟ, ᱡᱤᱭᱟᱹᱞᱤ ᱢᱮᱱᱟᱜ ᱠᱚᱣᱟ ᱡᱚᱢ ᱞᱟᱹᱜᱤᱫ ᱛᱮ ᱩᱱᱠᱩ ᱥᱩᱠᱨᱤ ᱢᱮᱱᱟᱜ ᱠᱚᱣᱟ᱾ ᱡᱷᱤᱠ ᱢᱮᱱᱟᱜ ᱟᱠᱟᱜ ᱠᱚᱣᱟ, ᱱᱚᱛᱮ ᱠᱩᱞᱟᱹᱭ ᱠᱚ ᱢᱮᱱᱟᱜ ᱟᱠᱟᱜ ᱠᱚᱣᱟ, ᱛᱚ ᱪᱮᱬᱮ ᱪᱩᱯᱲᱤ ᱢᱮᱱᱟᱜ ᱟᱠᱟᱫ ᱠᱚ ᱜᱮᱭᱟ, ᱟᱨ ᱱᱚᱛᱮ ᱠᱩᱞ ᱠᱩᱞ ᱛᱟᱹᱨᱩᱵ ᱦᱚᱸ ᱢᱮᱱᱟᱜ ᱟᱠᱟᱫ ᱠᱚ ᱜᱮᱭᱟ, ᱡᱤᱭᱟᱹᱞᱤ ᱱᱟᱥᱮᱭᱟᱜ ᱵᱚ ᱛᱚᱨᱟᱱ ᱠᱚᱦᱚᱸ ᱢᱮᱱᱟᱜ ᱠᱟᱜ ᱠᱚ ᱜᱮᱭᱟ ᱦᱩᱸ᱾
ᱟᱪᱪᱷᱟ ᱜᱚᱢᱠᱮ ᱞᱟᱹᱭᱫᱟᱹᱧ ᱚᱠᱛᱚ ᱠᱚᱦᱚᱸ ᱦᱩᱭ ᱤᱫᱤᱜ ᱠᱟᱱᱟ ᱟᱨᱦᱚᱸ ᱱᱚᱝᱠᱟ ᱚᱠᱛᱚ ᱠᱚ ᱧᱟᱢ ᱞᱮᱠᱷᱟᱱ ᱨᱚ ᱯᱚᱲ ᱦᱩᱭᱩᱜ-ᱟ᱾
ᱦᱳᱭ ᱦᱳᱭ ᱦᱳᱭ ᱦᱳᱭ
ᱴᱷᱤᱠ ᱜᱮᱭᱟ ᱛᱟᱦᱚᱞᱮ ᱜᱚᱝᱠᱮ ᱥᱟᱹᱜᱩᱱ ᱡᱚᱦᱟᱨ ᱱᱤᱛ ᱵᱮᱲᱟ ᱫᱚ᱾
ᱦᱳᱭ ᱥᱟᱹᱜᱩᱱ ᱡᱚᱦᱟᱨ ᱜᱮ ᱥᱟᱹᱜᱩᱱ ᱧᱤᱫᱟᱹ ᱜᱚᱝᱠᱮ᱾
ᱦᱳᱭ ᱥᱟᱹᱜᱩᱱ ᱧᱤᱫᱟᱹ ᱦᱮᱸ᱾
ᱦᱳᱭ ᱦᱳᱭ